ᱦᱮᱞᱳᱻ
ᱦᱮᱞᱳᱻ
ᱦᱮᱸ ᱜᱚᱢᱠᱮ ᱡᱚᱦᱟᱨ ᱜᱮ
ᱡᱚᱦᱟᱨ ᱜᱮ ᱜᱚᱢᱠᱮ ᱡᱚᱦᱟᱨ ᱜᱮ
ᱟᱹᱻ ᱥᱟᱹᱜᱩᱱ ᱥᱮᱛᱟᱜ
ᱦᱮᱸᱻ
ᱢᱟᱱᱮ ᱥᱟᱹᱜᱩᱱ ᱥᱮᱛᱟᱜ
ᱥᱟᱹᱜᱩᱱ ᱥᱮᱛᱟᱜ ᱜᱚᱢᱠᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ ᱫᱤᱭᱮᱯᱚᱨ ᱪᱮᱫ ᱪᱮᱤᱠᱟᱹᱭ ᱦᱩᱭᱩᱜᱜ ᱠᱟᱱᱟ ᱛᱟᱦᱚᱞᱮ
ᱦᱮᱸ ᱜᱚᱝᱠᱮ ᱞᱟᱹᱭ ᱵᱤᱱ
ᱦᱮᱸ ᱢᱮᱱᱫᱟᱞᱤᱧ ᱪᱮᱫ ᱵᱤᱱ ᱪᱤᱠᱟᱹᱭᱮᱫᱟ?
ᱟᱨ ᱪᱤᱠᱟᱹ ᱦᱚᱸ ᱵᱟᱝ ᱜᱚᱝᱠᱮ ᱚᱲᱟᱜ ᱠᱚᱨᱮ ᱜᱮ ᱢᱮᱱᱟᱜ ᱞᱤᱧᱟᱹ ᱟᱵᱤᱱ ᱪᱮᱫ ᱠᱚᱵᱮᱱ ᱪᱤᱠᱟᱹᱭ ᱫᱟ ᱜᱚᱝᱠᱮ
ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧ ᱟ
ᱦᱩᱸ
ᱚᱸ ᱡᱚᱢ ᱠᱚᱫᱚ ᱵᱟᱲᱟ ᱠᱚᱫᱚ ᱦᱩᱭᱮᱱᱟ ᱥᱮ ᱟᱹᱣᱨᱤ ᱛᱟᱦᱚᱞᱮ
ᱦᱮᱸ ᱜᱚᱝᱠᱮ ᱡᱚᱢ ᱵᱟᱲᱟ ᱠᱚᱫᱚ ᱦᱩᱭ ᱠᱟᱱ ᱜᱮᱭᱟ ᱟᱵᱤᱱᱟᱜ ᱡᱚᱢ ᱵᱟᱲᱟ ᱦᱩᱭ ᱠᱟᱱᱟ ᱥᱮ ᱵᱟᱝ
ᱟᱹᱞᱤᱧᱟᱜ ᱡᱚᱢ ᱫᱚ ᱦᱟᱸᱜ ᱟᱹᱣᱨᱤ ᱦᱩᱭᱩᱜᱼᱟ
ᱚᱸ ᱦᱮᱸ ᱛᱚ ᱜᱚᱸᱠᱮ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ
ᱦᱮᱸ ᱜᱚᱝᱠᱮ ᱜᱚᱢᱠᱮ ᱛᱟᱦᱚᱞᱮ ᱟᱯᱮ ᱥᱮᱱᱟᱜ ᱠᱟᱹᱢᱤ ᱠᱟᱡᱽ ᱠᱚᱫᱚ ᱪᱮᱫ ᱠᱚ ᱦᱩᱭᱩᱜ ᱠᱟᱱᱟ
ᱠᱟᱹᱢᱤ ᱠᱟᱡᱽ ᱠᱚᱫᱚ ᱮᱠᱷᱚᱱ ᱫᱚ ᱦᱟᱜ ᱛᱚ ᱱᱚᱜᱚᱭ ᱛᱚ ᱟᱥᱟᱲ ᱵᱚᱸᱜᱟ ᱵᱚᱞᱚ ᱠᱟᱱᱟ ᱟᱫᱚ ᱮᱨ ᱚᱯᱷᱚᱲ ᱠᱚᱜᱮ ᱦᱩᱭᱩᱜ ᱠᱟᱱᱟ ᱮᱨ ᱟᱯᱚᱨ ᱠᱚ ᱦᱩᱭ ᱦᱩᱭᱩ ᱠᱟᱱᱟ ᱠᱤᱪᱷᱩ ᱫᱚ ᱟᱫ ᱠᱤᱪᱷᱩ ᱫᱚ ᱦᱟᱸᱜ ᱦᱟᱸ ᱵᱟᱹᱠᱤ ᱢᱮᱱᱟᱜ ᱜᱮᱭᱟ
ᱳ ᱟᱪᱷᱟ ᱟᱪᱷᱟ ᱛᱟᱦᱚᱞᱮ ᱜᱚᱝᱠᱮ ᱟᱯᱮᱥᱮᱫ ᱪᱟᱥ ᱠᱚᱫᱚ ᱚᱠᱟ ᱞᱮᱠᱟ ᱦᱩᱭᱩᱜ ᱜᱮᱭᱟ
ᱪᱟᱥ ᱠᱚᱫᱚ ᱟᱞᱮ ᱱᱚᱛᱮ ᱫᱚ ᱥᱮᱨᱢᱟ ᱡᱟᱹᱲᱤ ᱫᱟᱜ ᱵᱷᱚᱨᱥᱟ ᱜᱮ ᱦᱮᱱᱟᱜ ᱞᱮᱭᱟ ᱥᱮᱨᱢᱟ ᱡᱟᱹᱲᱤ ᱡᱩᱫᱤ ᱫᱟᱜ ᱠᱮᱜᱟ ᱛᱟᱦᱚᱞᱮ ᱠᱷᱟᱱ ᱫᱚ ᱪᱟᱥ ᱦᱩᱭᱱᱟ ᱟᱨ ᱵᱟᱠᱷᱟᱡ ᱫᱚ ᱵᱟᱝ ᱜᱮ।
ᱟᱪᱪᱷᱟ। ᱢᱟᱱᱮ ᱜᱚᱝᱠᱮ ᱟᱯᱮᱥᱮᱫ ᱫᱚ ᱢᱟᱱᱮ ᱵᱚᱪᱷᱚᱨ ᱨᱮᱫᱚ ᱢᱤᱫ ᱫᱷᱟᱣ ᱜᱮᱠᱚ ᱢᱤᱫ ᱫᱷᱟᱣ ᱜᱮᱯᱮ ᱪᱟᱥᱟ ᱟᱨᱠᱤ?
ᱦᱮᱸ ᱦᱮᱸ ᱢᱩᱪᱟᱹᱜ ᱨᱮ ᱟᱞᱮ ᱫᱚ ᱢᱤᱫ ᱫᱷᱟᱣ ᱜᱮ। ᱱᱚᱜᱼᱚᱭ ᱱᱚᱣᱟ ᱟᱥᱟᱲ ᱵᱚᱸᱜᱟ ᱟᱥᱟᱲ ᱥᱨᱟᱵᱚᱱ ᱟᱨᱠᱤ।
ᱦᱮᱸ ᱛᱟᱦᱚᱞᱮ ᱜᱚᱝᱠᱮ ᱟᱯᱮ ᱥᱮᱫ ᱫᱚ ᱯᱚᱨᱚᱵᱽ ᱠᱚᱫᱚ ᱪᱮᱠ ᱠᱟ ᱦᱩᱭᱩᱜ ᱜᱮᱭᱟ ᱪᱮᱫ ᱯᱚᱨᱚᱵᱽ ᱠᱚ ᱫᱚᱦᱚ ᱦᱩᱭᱩᱜ ᱜᱮᱭᱟ ᱜᱚᱝᱠᱮ।
ᱟᱞᱮᱥᱮᱫ ᱯᱚᱨᱚᱵᱽ ᱠᱚᱫᱚ ᱦᱚᱜᱚᱭ ᱵᱟᱦᱟ, ᱥᱚᱦᱚᱨᱟᱭ, ᱫᱟᱸᱥᱟᱭ।
ᱟᱪᱪᱷᱟ।
ᱦᱟᱭ।
ᱦᱮᱸ ᱛᱚ ᱜᱚᱝᱠᱮ
ᱮᱱᱠᱷᱟᱱ ᱟᱯᱮ ᱜᱮ ᱦᱮᱸ
ᱦᱮᱸ ᱜᱚᱝᱠᱮ ᱞᱟᱹᱭ ᱵᱤᱱ
ᱦᱚᱸ ᱞᱟᱹᱭ ᱫᱟᱞᱤᱧ ᱟᱯᱮ ᱚᱱᱛᱮ ᱮᱨ ᱟᱯᱷᱚᱨ ᱠᱚᱫᱚ ᱛᱤᱱ ᱥᱟᱸᱜᱤᱧ ᱠᱮᱫᱟ ᱯᱮ?
ᱟᱣᱨᱤ ᱜᱚᱝᱠᱮ ᱫᱟᱜ ᱡᱟᱹᱲᱤ ᱠᱚ ᱟᱹᱰᱤ ᱜᱮ ᱢᱟᱱᱮ ᱚᱱᱠᱟ ᱢᱚᱛᱚ ᱫᱚ ᱨᱚᱦᱚᱭ ᱢᱟᱱᱮ ᱡᱮᱣᱮᱫ ᱮᱨ ᱠᱚᱫᱚ ᱟᱹᱣᱨᱤᱭᱟᱜᱼᱟ। ᱦᱳᱭ ᱫᱟᱜ ᱫᱚ ᱫᱟᱜ ᱟᱠᱟᱫᱟᱭ ᱜᱚᱢᱠᱮ ᱢᱮᱱᱠᱷᱟᱱ ᱛᱚᱞᱟ ᱜᱤᱰᱤ ᱞᱮᱠᱟ ᱫᱚ ᱦᱟᱸᱜ ᱟᱹᱣᱨᱤᱭᱟᱜᱼᱟ ᱦᱳᱭ ᱦᱳᱭ। ᱛᱟᱨᱯᱚᱨ ᱟᱞᱮᱥᱮᱫ ᱫᱚ ᱦᱟᱸᱜ ᱢᱤᱱᱤ ᱨᱮᱱᱟᱜ ᱞᱟᱭᱤᱱ ᱠᱚ ᱢᱮᱱᱟᱜ ᱠᱟᱫᱟ ᱛᱚ, ᱜᱟᱰᱟ ᱫᱟᱜ ᱠᱚ ᱢᱮᱱᱟᱜ ᱠᱟᱫᱟ, ᱠᱮᱱᱮᱞ ᱠᱚ ᱢᱮᱱᱟᱜ ᱠᱟᱫᱟ, ᱚᱱᱟ ᱵᱷᱚᱨᱚᱥᱟ ᱚᱱᱠᱟ ᱛᱮ ᱜᱮ ᱟᱨ ᱞᱮᱥᱮᱫ ᱫᱚ ᱵᱚᱪᱷᱚᱨ ᱨᱮ ᱵᱟᱨᱫᱷᱟᱣ ᱜᱮ ᱪᱟᱥ ᱦᱩᱭᱩᱜ ᱜᱮᱭᱟ ᱟᱨᱠᱤ।
ᱚ ᱟᱯᱮ ᱫᱚ ᱵᱚᱪᱷᱚᱨ ᱨᱮ ᱵᱟᱨ ᱵᱮᱫ ᱫᱷᱟᱣ ᱜᱮ ᱦᱟᱝ ᱚᱸ ᱚᱸ।
ᱦᱩᱸ
ᱟᱨ ᱦᱚᱸ ᱦᱩᱲᱩ ᱵᱟᱫ ᱠᱟᱛᱮᱫ ᱟᱨᱦᱚᱸ ᱡᱟᱦᱟᱱᱟᱜ ᱥᱚᱵᱽᱡᱤ ᱠᱚᱯᱮ ᱪᱟᱥ ᱜᱮᱭᱟ ᱟᱱᱟᱡᱽ ᱯᱟᱹᱛᱤ ᱠᱚ?
ᱪᱟᱥ ᱦᱩᱭᱩᱜ ᱜᱮᱭᱟ।
ᱚ
ᱡᱮᱢᱚᱱ ᱛᱩᱨᱢᱩᱡᱽ ᱪᱟᱥ ᱠᱚ ᱦᱩᱭᱩᱜ ᱜᱮᱭᱟ ᱛᱟᱨ ᱯᱚᱨ ᱟᱞᱮᱥᱮᱫ ᱫᱚ ᱟᱹᱞᱩ ᱪᱟᱥ ᱫᱚ ᱟᱹᱰᱤ ᱜᱮ ᱡᱟᱹᱥᱛᱤ ᱜᱮᱭᱟ ᱜᱚᱝᱠᱮ।
ᱚᱸ
ᱟᱞᱩ ᱪᱟᱥ ᱠᱚᱫᱚ ᱟᱞᱮ ᱥᱮ ᱫᱚ। ᱦᱩᱢ।
ᱦᱮᱸ ᱟᱞᱮ ᱠᱚ ᱚᱱᱠᱟ ᱟᱱᱟᱡᱽ ᱠᱚ ᱫᱚ ᱟᱞᱮᱥᱮᱫ ᱦᱚᱸ ᱱᱚᱛᱮ ᱟᱱᱟᱡᱽ ᱠᱚᱫᱚ ᱠᱟᱹᱴᱤᱡ ᱠᱚᱢ ᱜᱮᱭᱟ ᱢᱟᱱᱮ ᱚᱲᱟᱜ ᱨᱮ ᱡᱚᱢ ᱵᱟᱲᱟ ᱞᱮ ᱮ ᱠᱚ ᱪᱟᱥ ᱜᱮᱭᱟ ᱚ ᱵᱤᱞᱟᱹᱛᱤ। ᱛᱤ ᱠᱚ, ᱵᱮᱸᱜᱟᱲ ᱠᱚ, ᱜᱟᱝᱜᱨᱟ ᱠᱚ।
ᱦᱮᱸ ᱜᱚᱝᱠᱮ ᱛᱟᱦᱚᱞᱮ ᱟᱯᱮ ᱫᱚ ᱵᱤᱞᱟᱹᱛ ᱫᱤᱥᱚᱢ ᱯᱮ ᱯᱟᱲᱟᱜ ᱠᱟᱱᱟ ᱥᱮ ᱵᱤᱨ ᱫᱤᱥᱚᱢ ᱯᱮ ᱯᱟᱲᱟᱜ ᱠᱟᱱᱟ?
ᱟ ᱟᱞᱮ ᱫᱚ ᱥᱟᱛ ᱫᱤᱥᱚᱢ।
ᱚ, ᱚᱱᱟ ᱫᱚ ᱚᱠᱟᱞᱮᱠᱟ ᱜᱚᱝᱠᱮ ᱵᱟᱹᱞᱤᱧ ᱵᱩᱡᱷᱟᱹᱣ ᱠᱮᱫᱟ?
ᱟᱨ ᱥᱟᱛ ᱫᱤᱥᱚᱢ ᱫᱚ ᱟᱢ ᱱᱚᱛᱮ ᱱᱚᱛᱮ ᱪᱮᱛᱟᱱ ᱥᱮᱜ।
ᱟᱪᱪᱷᱟ ᱟᱪᱪᱷᱟ ᱦᱮ, ᱸ ᱦᱮᱸ ᱪᱚᱝ ᱦᱩᱸ। ᱟᱞᱤᱧ ᱫᱚ ᱵᱤᱞᱟᱹᱛ ᱫᱤᱥᱚᱢ ᱜᱚᱝᱠᱮ।
ᱚ ᱟᱨ ᱛᱟᱦᱚᱞᱮ ᱚᱱᱛᱮ ᱵᱟᱦᱟ ᱥᱚᱦᱚᱨᱟᱭ ᱠᱚ ᱦᱩᱭᱩᱜ ᱜᱮᱭᱟ ᱛᱚ?
ᱦᱮᱸ ᱜᱚᱝᱠᱮ ᱦᱩᱭᱩᱜ ᱜᱮᱭᱟ, ᱱᱚᱱᱛᱮ ᱵᱟᱦᱟ- ᱥᱚᱦᱚᱨᱟᱭ ᱡᱚᱛᱚ ᱜᱮ ᱢᱮᱱᱟᱜ ᱟᱠᱟᱫᱟ। ᱟᱫᱚ ᱟᱵᱚ ᱥᱟᱱᱛᱟᱲᱟᱜ ᱫᱚ ᱛᱟᱸᱦᱮᱱ ᱛᱟᱵᱚᱱ ᱜᱮᱭᱟ ᱦᱚᱭ ᱟᱵᱚ ᱥᱟᱱᱛᱟᱲ ᱫᱚ ᱚᱱᱟᱜᱮ ᱠᱚᱞ ᱠᱟᱞᱪᱟᱨ ᱠᱟᱱ ᱛᱟᱵᱚᱱᱟ।
ᱦᱮᱸ
ᱦᱩᱸ ᱦᱩᱸ
ᱟᱨ ᱛᱟᱦᱚᱞᱮ ᱱᱚᱜᱼᱚᱭ ᱛᱚ ᱜᱟᱯᱟᱼ ᱢᱮᱭᱟᱝ ᱦᱟᱸᱜ ᱠᱤᱪᱷᱩ ᱫᱤᱱ ᱯᱚᱨ ᱜᱮ ᱦᱟᱸᱜ ᱛᱚ ᱦᱩᱞ ᱢᱟᱦᱟ ᱠᱚ ᱥᱮᱴᱮᱨᱚᱜ ᱠᱟᱱ ᱛᱟᱵᱚᱱᱟ ᱛᱚ ᱦᱩᱞ ᱢᱟᱦᱟ ᱠᱚ ᱪᱮᱫ ᱞᱮᱠᱟ ᱚᱱᱛᱮᱯᱮ ᱢᱟᱱᱟᱣ ᱜᱮᱭᱟ
ᱦᱮᱸ ᱢᱟᱱᱟᱣ ᱦᱩᱭᱩᱜ ᱜᱮᱭᱟ ᱢᱚᱴᱟ ᱢᱩᱩᱴᱤ ᱢᱟᱱᱟᱣ ᱦᱩᱭᱩᱜ ᱠᱟᱱ ᱢᱟᱱᱮ ᱢᱟᱱᱟᱣ ᱦᱩᱭᱩᱜ ᱜᱮᱭᱟ ᱟᱨᱠᱤ ᱵᱷᱟᱜᱤ ᱜᱮ ᱟᱨᱠᱤ
ᱚ
ᱟᱫᱚ ᱟᱹᱛᱩ ᱠᱚᱨᱮ ᱫᱚ ᱦᱩᱭᱩᱜ ᱜᱮᱭᱟ ᱛᱟᱯᱚᱨ ᱯᱟᱥᱟᱯᱟᱥᱤ ᱟᱛᱮ ᱟᱹᱛᱩ ᱠᱚᱨᱮ ᱦᱚᱸ ᱜᱚᱴᱟ ᱜᱮ ᱟᱨᱠᱤ
ᱢᱟᱱᱟᱣ ᱫᱚ
ᱟᱨ ᱚᱱᱟ ᱢᱟᱱᱟ ᱥᱟᱣᱛᱮ ᱡᱟᱦᱟᱱᱟᱜ ᱚᱱᱠᱟ ᱦᱮᱯᱨᱟᱣ ᱠᱚᱠᱚ ᱫᱚᱦᱚᱭᱮᱫ ᱛᱟᱦᱮᱱᱟ ᱥᱮ ᱪᱮᱫ ᱥᱮ ᱵᱟᱝ ᱜᱮ
ᱟᱫᱚ ᱚᱱᱮ ᱠᱚᱞᱮᱡᱽ ᱠᱚᱨᱮ ᱦᱚᱭᱛᱚ ᱤᱛᱩᱱ ᱟᱵᱩᱣᱟᱜ ᱡᱟᱸᱦᱟ ᱤᱛᱩᱱ ᱟᱥᱲᱟ ᱚᱱᱟ ᱠᱚᱨᱮᱜ ᱜᱮ ᱚᱱᱟ ᱵᱷᱟ ᱪ ᱯᱟᱹᱴᱷᱩᱣᱟᱹ ᱠᱚᱣᱟᱜ ᱢᱟᱱᱟᱣ ᱛᱮ ᱠᱚ
ᱚᱸ
ᱚᱱᱠᱟ ᱟᱵᱚ ᱠᱚᱞᱮᱡᱽ ᱨᱮ ᱤᱥᱠᱩᱞ ᱨᱮᱫᱚ ᱚᱱᱟᱢᱟ ᱛᱟᱦᱮᱱ ᱛᱟᱵᱚᱱ ᱜᱮᱭᱟ
ᱦᱮᱸ ᱦᱮᱸ ᱚᱱᱟ ᱫᱚ ᱛᱟᱦᱮᱱ ᱜᱮᱭᱟ
ᱦᱮᱸ ᱦᱳᱭ
ᱱᱚᱛᱮ ᱚᱱᱠᱟ ᱟᱹᱛᱩ ᱫᱤᱥᱚᱢ ᱨᱮᱫᱚ ᱚᱱᱠᱟ ᱥᱩᱫᱷᱩ ᱚᱱᱟ ᱢᱟᱱᱟᱣᱛᱮᱫ ᱜᱮ‌ ᱦᱩᱭᱩᱜᱼᱟ ᱚᱱᱠᱟ ᱯᱨᱳᱜᱟᱢ ᱦᱮᱯᱨᱟᱣ ᱠᱚᱫᱚ ᱵᱟᱝ ᱛᱟᱦᱮᱱ ᱜᱮᱭᱟ
ᱦᱮᱸ ᱛᱚ ᱤᱱᱠᱟᱹ ᱟᱫᱚ ᱚᱱᱟ ᱫᱚ ᱡᱷᱚᱛᱚ ᱡᱟᱭᱜᱟ ᱨᱮᱛᱚ ᱱᱟᱜ ᱠᱷᱟᱱ ᱜᱚᱝᱠᱮ ᱥᱚᱢᱟᱱ ᱛᱚ ᱵᱟᱝ ᱠᱟᱱᱟ
ᱦᱚᱸᱸ ᱵᱟᱝ ᱵᱟᱝ ᱠᱤᱪᱷᱩ ᱫᱚ ᱚᱱᱠᱟ ᱱᱟᱥᱮᱭᱟᱜ ᱟᱞᱟᱫᱟᱜ ᱜᱮᱭᱟ
ᱦᱮᱸ ᱡᱟᱸᱦᱟᱭ ᱡᱟᱦᱟᱸ ᱞᱮᱠᱟ ᱵᱚᱱ ᱠᱚᱨᱟᱣᱟ ᱟᱨᱠᱤ ᱜᱚᱴᱟ ᱫᱤᱥᱚᱢ ᱛᱚ ᱟᱨ ᱵᱟᱝ ᱥᱟᱢᱟᱱᱟ ᱦᱩ ᱛᱚᱵᱮ ᱟᱵᱚᱣᱟᱜ ᱡᱟᱦᱟᱸ ᱦᱮ ᱥᱟᱱᱛᱟᱲ ᱠᱚᱣᱟᱜ ᱡᱟᱦᱟᱸ ᱠᱟᱞᱪᱟᱨ ᱠᱟᱱ ᱛᱟᱵᱚᱱᱟ ᱚᱱᱟ ᱛᱚ ᱛᱚᱲᱟᱣᱣᱜᱮ ᱦᱩᱭᱩᱜ ᱛᱟᱵᱚᱱᱟ ᱜᱚᱝᱠᱮ
ᱦᱮᱸ
ᱦᱳᱭ
ᱯᱟᱹᱦᱤᱞ ᱦᱟᱯᱲᱟᱢ ᱠᱚ ᱫᱚᱦᱚ ᱟᱹᱜᱩ ᱟᱠᱟᱫ ᱛ ᱚᱱᱟᱛᱮ ᱱᱚ ᱟᱵᱚ ᱥᱟᱵᱽ ᱦᱮᱸ ᱟᱵᱚ ᱥᱟᱵᱽ ᱫᱚᱦᱚᱭ ᱦᱩᱭᱩᱜ ᱛᱟᱵᱚᱱᱟ ᱛᱚ
ᱦᱳᱭ ᱟᱵᱚ ᱥᱟᱵᱽ ᱫᱚᱦᱚᱭ ᱦᱩᱭᱩᱜ ᱛᱟᱵᱚᱱᱟ ᱟᱨ ᱦᱟᱯᱮᱱ ᱫᱤᱱ ᱠᱚᱦᱚᱸ ᱡᱟᱦᱟᱸᱭ ᱢᱮᱱᱟᱜ ᱠᱟᱜ ᱠᱚᱣᱟ ᱩᱱᱠᱩ ᱦᱚᱸ ᱥᱟᱵᱽ ᱫᱚᱦᱚ ᱦᱚᱴᱚᱣᱟᱠᱚ ᱦᱩᱭᱩᱜᱼᱟ᱾
ᱦᱳᱭ
ᱦᱩᱸ
ᱟᱨ ᱛᱟᱦᱚᱞᱮ ᱚᱱᱛᱮ ᱤᱭᱟᱹ ᱟᱵᱚᱣᱟᱜ ᱚᱱᱟ ᱪᱤᱠᱤ ᱫᱚ ᱢᱟᱱᱮ ᱪᱮᱫᱞᱮᱠᱟ ᱯᱟᱥᱱᱟᱣ ᱟᱠᱟᱱ ᱛᱟᱵᱚᱱᱟ ᱟᱵᱚᱣᱟᱜ ᱚᱱᱛᱮ ᱢᱟᱱᱮ ᱚᱞ ᱯᱟᱲᱦᱟᱣ ᱪᱤᱠᱤ ᱛᱮ
ᱦᱮᱸ ᱱᱚᱛᱮ ᱚᱞ ᱯᱟᱲᱦᱟᱣ ᱡᱷᱚᱛᱚ ᱛᱮᱜᱮ ᱢᱮᱱᱟᱜ ᱟᱠᱟᱫᱟ ᱱᱚ ᱟᱵᱚᱣᱟᱜ ᱡᱟᱦᱟᱸ ᱪᱤᱠᱤ ᱱᱚᱛᱮ ᱫᱚ ᱵᱷᱟᱜᱤ ᱜᱮ ᱢᱮᱱᱟᱜ ᱠᱟᱫᱟ ᱳᱭ ᱯᱨᱚᱛᱮᱠᱴᱤ ᱠᱚᱞᱮᱡᱽ ᱨᱮᱜᱮ ᱟᱱ ᱪᱟᱞᱟᱜ ᱠᱟᱱ ᱜᱮᱭᱟ ᱢᱟᱱᱮ ᱡᱷᱚᱛᱚ ᱜᱚᱴᱟᱜ ᱜᱮ ᱪᱟᱞᱟᱜ ᱠᱟᱱᱟ ᱟᱨᱠᱤᱱ ᱟᱵᱚ ᱱᱚᱣᱟ ᱠᱚᱨᱮ ᱫᱚ
ᱦᱩᱸ
ᱦᱮᱸ ᱚᱱᱟᱛᱮ ᱜᱮ ᱯᱟᱲᱦᱟᱜ ᱯᱟᱲᱦᱟᱜ ᱠᱟᱱᱟ ᱠᱚ ᱡᱚᱛᱚ ᱦᱚᱲ ᱜᱮ
ᱦᱩᱸ
ᱦᱩᱸ
ᱱᱚᱛᱮ ᱦᱚᱸ ᱦᱟᱸᱜ ᱪᱟᱞᱩ ᱠᱟᱱᱟ ᱦᱟᱸᱜ ᱠᱚᱞᱮᱡᱽ ᱠᱚᱨᱮ ᱚᱱᱠᱟ ᱦᱟᱭ ᱤᱥᱠᱩᱞ ᱠᱚ ᱪᱟᱞᱟᱜ ᱠᱟᱱ ᱜᱮᱭᱟ ᱱᱚᱛᱮ ᱦᱚᱸ
ᱢᱟᱲᱟᱝ ᱥᱮᱫ ᱫᱚ ᱢᱟᱲᱟᱝ ᱛᱮᱫᱚ ᱪᱟᱞᱩ ᱠᱚ ᱵᱟᱝ ᱛᱟᱸᱦᱮᱱ ᱠᱟᱱᱟ ᱥᱮ ᱪᱮᱫ?
ᱦᱮᱸ ᱚᱱᱠᱟ ᱫᱚ ᱫᱚᱢᱮ ᱚᱱᱠᱟ ᱞᱟᱦᱟ ᱧᱚᱜ ᱫᱚ ᱵᱟᱭ ᱛᱟᱦᱮᱸ ᱠᱟᱱᱟ᱾ ᱠᱤᱪᱷᱩ ᱫᱤᱱ ᱢᱟ ᱱᱚᱜ ᱼᱚᱭ ᱪᱟᱞᱩ ᱠᱟᱛᱮ ᱵᱟᱨ ᱯᱮ ᱥᱮᱨᱢᱟ ᱦᱩᱭ ᱠᱟᱱᱟ ᱟᱨ ᱠᱤ ᱢᱟᱱᱮ ᱠᱚᱞᱮᱡᱽ ᱨᱮᱭᱟᱜ ᱫᱚ
ᱱᱚᱛᱮ ᱫᱚ ᱟᱰᱤ ᱢᱟᱨᱟᱝ ᱠᱷᱚᱱᱟᱜ ᱜᱮ ᱢᱮᱱᱟᱜ ᱟᱠᱟᱫᱟ᱾
ᱦᱮᱸ
ᱢᱟᱲᱟᱝ ᱠᱷᱚᱱᱟᱜ ᱜᱮ ᱚᱱᱟ ᱠᱚᱛᱮ ᱜᱮ ᱱᱚᱜ-ᱚᱭ ᱯᱟᱲᱦᱟᱣ ᱠᱚ ᱪᱟᱞᱟᱜ ᱠᱟᱱ ᱛᱟᱠᱚ ᱜᱮᱭᱟ ᱯᱟᱹᱴᱷᱩᱣᱟᱹ ᱠᱚᱣᱟᱜ᱾
ᱦᱩᱸ
ᱜᱚᱝᱠᱮ ᱨᱚᱲ ᱠᱚ ᱴᱷᱤᱠ ᱴᱷᱟᱠ ᱵᱤᱱ ᱟᱸᱡᱚᱢᱮᱫ ᱛᱟᱞᱤᱧᱟ ᱵᱤᱱ?
ᱦᱮᱸ ᱨᱚᱲ ᱫᱚ ᱴᱷᱤᱠ ᱴᱷᱟᱠ ᱜᱮ ᱟᱸᱧᱡᱚᱢᱚᱜ ᱠᱟᱱᱟ᱾
ᱯᱨᱚᱵᱞᱮᱢ ᱠᱚ ᱵᱟᱭ ᱦᱩᱭᱩᱜ ᱠᱟᱱᱟ ᱛᱚ
ᱦᱟᱸ ᱵᱟᱝ ᱵᱟᱝ ᱯᱨᱚᱵᱞᱮᱢ ᱴᱟᱣᱟᱨ ᱨᱮᱭᱟᱜ ᱯᱨᱚᱵᱞᱮᱢ ᱵᱟᱱᱩᱜ ᱠᱟᱫᱟ ᱴᱷᱤᱠ ᱜᱮᱭᱟ᱾ ᱦᱟᱸ
ᱜᱚᱝᱠᱮ ᱛᱩᱯᱩ ᱵᱟᱲᱟ ᱠᱚᱫᱚ ᱦᱩᱭ ᱠᱟᱱᱟ ᱥᱮ ᱵᱟᱝ?
ᱛᱩᱯᱩ ᱵᱟᱲᱟ ᱠᱚᱫᱚ ᱟᱹᱣᱨᱤᱭᱟᱜᱼᱟ᱾
ᱚ ᱦᱮᱸᱛᱚ
ᱟᱵᱮᱱ ᱫᱚ ᱵᱤᱱ ᱛᱩᱯᱩ ᱠᱟᱱᱟ ᱥᱮ ᱟᱣᱨᱤ ᱛᱟᱦᱞᱮ
ᱟᱞᱤᱧ ᱦᱚᱸ ᱟᱹᱣᱨᱤᱞᱤᱧ ᱛᱩᱯᱩᱱᱟ ᱜᱚᱝᱠᱮ᱾
ᱚᱦᱚ ᱟᱨ ᱛᱟᱦᱞᱮ
ᱟᱫᱚ ᱠᱟᱢᱤ ᱠᱟᱢᱤ ᱵᱟᱲᱟ ᱠᱚ ᱫᱚ ᱚᱲᱟᱜ ᱠᱚᱨᱮ ᱜᱮ ᱜᱚᱝᱠᱮ? ᱥᱮ ᱨᱚᱠᱚᱢ ᱫᱚ ᱦᱚᱸᱜ-ᱚᱭ ᱦᱚᱭ ᱟᱫᱚ ᱦᱚᱸᱜᱼᱚᱭ ᱨᱚᱦᱚᱭ ᱫᱤᱱ ᱠᱚ ᱥᱮᱴᱮᱨᱚᱜ ᱠᱟᱱᱟ ᱦᱟᱸᱜ ᱦᱩᱸ
ᱦᱮ ᱸᱛᱟᱦᱚᱞᱮ ᱦᱚᱞᱟ ᱢᱟᱫᱮ ᱡᱟᱦᱟᱸ ᱚᱱᱟ ᱟᱥᱟᱲ ᱵᱚᱸᱜᱟ ᱨᱮᱜᱮ ᱡᱟᱦᱟᱸ ᱢᱤᱫᱴᱟᱜ ᱯᱚᱨᱚᱵᱽ ᱯᱟᱨᱟᱢ ᱱᱟ ᱥᱟᱲᱮ ᱥᱟᱛ ᱫᱤᱱ ᱨᱮ ᱚᱱᱟ ᱫᱚᱯᱮ ᱢᱟᱱᱟᱣ ᱛᱟᱸᱦᱮᱱᱟ ᱥᱮ ᱵᱟᱝ?
ᱦᱮᱸ ᱚᱱᱟ ᱠᱚᱫᱚ ᱢᱟᱱᱟᱣ ᱦᱩᱭᱩᱜ ᱜᱮᱭᱟ᱾
ᱚᱱᱟ ᱫᱚ ᱢᱟᱱᱮ ᱪᱮᱜ ᱞᱮᱠᱟ ᱯᱮ ᱢᱟᱱᱟᱣ ᱜᱮᱭᱟ ᱢᱟᱱᱮ
ᱤᱱᱟᱹ ᱫᱚ
ᱢᱟᱱᱟᱣ ᱫᱚ ᱟᱞᱤᱧ ᱦᱚᱸ ᱚᱱᱟ ᱨᱮᱱᱟᱜ ᱩᱱᱟᱹᱜ ᱫᱚ ᱵᱟᱝᱞᱤᱧ ᱵᱟᱲᱟᱭᱟ
ᱦᱩᱸ
ᱵᱷᱟᱜᱤ ᱜᱮ ᱢᱟᱱᱟᱣ ᱠᱚᱫᱚ ᱦᱳᱭᱳᱜ ᱜᱮᱭᱟ ᱟᱨᱠᱤ
ᱦᱮᱸ ᱡᱮᱢᱚᱱ ᱱᱚᱛᱮ ᱟᱞᱮᱥᱮᱫ ᱫᱚ ᱩᱱ ᱦᱤᱞᱳᱜ ᱫᱚ ᱢᱟᱱᱮ ᱱᱚᱣᱟ ᱫᱚ ᱩᱱᱟᱹᱜᱼᱼ ᱢᱟᱨᱟᱝ ᱯᱚᱨᱚᱵ ᱫᱚ ᱵᱟᱝ ᱠᱟᱱᱟ ᱢᱟᱱᱮ ᱚᱱᱟ ᱫᱚ ᱚᱲᱟᱜ ᱨᱮᱱᱟᱜ ᱯᱚᱨᱚᱵ ᱜᱮ ᱟᱨ ᱠᱤ ᱢᱟᱱᱮ ᱞᱟᱹᱭ ᱜᱟᱱᱚᱜᱼᱟ ᱩᱱᱦᱤᱞᱚᱜ ᱫᱚ ᱩᱱᱦᱤᱞᱚᱜ ᱫᱚ ᱢᱟᱱᱮ ᱚᱲᱟᱜ ᱠᱚᱨᱮ ᱜᱮ ᱢᱟᱱᱮ ᱵᱷᱟᱜᱮ ᱤᱭᱟ. ᱧᱚᱜ ᱠᱚ ᱡᱚᱢᱟ
ᱦᱩᱸ
ᱵᱷᱟᱜᱮ ᱢᱚᱱᱫᱚ ᱠᱚ
ᱦᱩᱸ ᱚᱱᱟ ᱫᱚ ᱢᱟᱱᱟᱣ ᱫᱚ ᱢᱟᱱᱟᱣ ᱦᱩᱸ ᱵᱷᱟᱜᱮ ᱜᱮ ᱟᱞᱮ ᱥᱮᱫ ᱦᱚᱸ ᱱᱛᱮ ᱵᱷᱟᱜᱮ ᱠᱚ ᱢᱟᱱᱟᱣ ᱜᱮᱭᱟ ᱢᱟᱱᱟᱣ ᱫᱚ ᱦᱩᱸᱦᱩᱸᱦᱩᱸ
ᱡᱮ ᱚᱲᱟᱜ ᱨᱮ ᱡᱤᱞ ᱦᱟᱛᱟᱣ ᱟᱠᱚ
ᱦᱳᱭ ᱡᱮᱞ ᱯᱤᱴᱷᱟᱹ ᱠᱷᱟᱱᱴᱟᱲ ᱠᱷᱟᱹᱡᱟᱹᱲᱤ ᱟᱫᱚ ᱼᱼ ᱚᱱᱟ ᱠᱚᱨᱮᱱᱟᱜ ᱠᱟᱞᱪᱟᱨ ᱫᱚ ᱦᱟᱸᱜ ᱵᱟᱵᱚᱱ ᱵᱟᱲᱟᱭᱟ ᱛᱚᱵᱮ ᱢᱟᱱᱟᱣ ᱵᱟᱛ ᱛᱟᱣ ᱫᱚ ᱵᱷᱟᱜᱮ ᱜᱮ ᱦᱳᱭᱳᱜ-ᱟ ᱦᱩᱸ ᱟᱫᱚ ᱵᱟᱵᱚᱱ ᱵᱟᱰᱟᱭ ᱫᱚ ᱵᱟᱰᱟᱭ ᱡᱚᱝ- ᱟ ᱵᱚᱱ ᱟᱥᱛᱮ ᱟᱥᱛᱮ
ᱦᱩᱸᱦᱩᱸ ᱟᱨ ᱜᱚᱝᱠᱮ ᱤᱭᱟᱹ ᱞᱤᱧ ᱞᱟ. ᱭᱟ ᱚᱱᱛᱮ ᱡᱮᱢᱚᱱ ᱱᱚᱛᱮ ᱡᱮᱢᱚᱱ ᱢᱟᱜ ᱢᱚᱬᱮ ᱠᱚᱫᱚ ᱦᱩᱭᱩᱜ ᱜᱤᱭᱟ ᱥᱮ ᱵᱟᱝ?
ᱦᱮᱸ ᱱᱚᱛᱮᱱ ᱟᱞᱮ ᱥᱮᱱ ᱼᱼ
ᱦᱮᱸ ᱚᱱᱛᱮ ᱼᱼ
ᱟᱞᱮ ᱥᱮᱜ ᱫᱚ ᱢᱟᱜ ᱢᱚᱬᱮ ᱫᱚ ᱜᱚᱝᱠᱮ ᱫᱚᱢᱮ ᱦᱩᱭᱩᱜ ᱜᱮᱭᱟ ᱾
ᱦᱩᱭᱩᱜ ᱜᱤᱭᱟ ᱾
ᱦᱩᱸ ᱫᱚᱢᱮ ᱜᱮ ᱦᱩᱭᱩᱜ ᱼᱼ
ᱚ ᱢᱟᱜ ᱢᱚᱬᱮ ᱢᱟ ᱱᱚᱣᱟ ᱥᱤᱡᱤᱱ ᱜᱮ ᱦᱟᱸᱜ ᱦᱩᱭᱩᱜᱼᱟ ᱾ ᱱᱚᱣᱟ ᱥᱤᱡᱤᱱ ᱜᱮ ᱦᱩᱭᱩᱜᱼᱟ ᱦᱚᱸ ᱼᱼ
ᱦᱮᱸ ᱦᱮᱸ ᱦᱚᱜ-ᱚᱭ ᱛᱚ ᱦᱳᱭ ᱦᱳᱭ ᱵᱟᱲᱟᱭᱮᱱ ᱜᱮᱭᱟ ᱾
ᱦᱳᱭ ᱵᱟᱲᱟᱭᱮᱱ ᱜᱮᱭᱟ ᱾
ᱦᱩ ᱦᱳᱭ ᱵᱟᱲᱟᱭᱮᱱ ᱜᱮᱭᱟ ᱛᱚᱵᱮ ᱪᱟᱵᱟ ᱞᱮᱠᱟᱜᱮ ᱜᱚᱢᱠᱮ ᱞᱮᱭ ᱜᱟᱱᱟᱜᱼᱟ ᱦᱩᱸ, ᱢᱟᱱᱮ ᱱᱤᱛᱚᱜ ᱫᱚ ᱵᱟᱭ ᱦᱩᱭᱩᱜ ᱠᱟᱱᱟ ᱱᱚᱜᱼᱚᱭᱼᱼ ᱦᱚᱭᱱᱟ ᱥᱤᱡᱤᱱ ᱨᱮ ᱦᱩᱭᱱᱟ ᱾
ᱦᱩᱸ ᱼᱼ
ᱛᱟᱞᱦᱮ ᱜᱚᱝᱠᱮ ᱟᱯᱮ ᱥᱮᱜ ᱫᱚ ᱢᱟᱜ ᱢᱚᱬᱮ ᱠᱚᱫᱚ ᱦᱩᱭᱩᱜ ᱜᱮᱭᱟ ᱥᱮ ᱵᱟᱝ?
ᱟᱞᱮᱥᱮᱫ ᱫᱚ ᱚᱝᱠᱟ ᱢᱟᱜ ᱢᱚᱬᱮ ᱫᱚ ᱵᱟᱭ ᱦᱩᱭᱩᱜ ᱜᱮᱭᱟ ᱢᱟᱱᱮ ᱢᱟᱱᱮ ᱵᱟᱦᱟ ᱜᱮ ᱦᱩᱭᱩᱜ ᱛᱟᱦᱮᱸᱱᱟ ᱾
ᱚ ᱵᱟᱦᱟ ᱜᱮ ᱵᱟᱝ?
ᱦᱮᱸ ᱵᱟᱦᱟ ᱜᱤ ᱦᱤᱭᱩᱜ ᱛᱟᱦᱮᱸᱱᱟ ᱟᱨ ᱡᱩᱫᱤ ᱚᱝᱠᱟ ᱼᱼ ᱵᱚᱸᱜᱟ ᱠᱚᱠᱚ ᱞᱟᱹᱭ ᱞᱮᱠᱷᱟᱡ ᱟᱨᱠᱤ ᱢᱟᱜ ᱢᱚᱬᱮ ᱫᱚ ᱠᱚᱨᱟᱣ ᱦᱩᱭᱩᱜᱼᱟ ᱾ ᱚᱝᱠᱟ ᱢᱟᱱᱮ ᱡᱟᱦᱟᱱᱟᱜ ᱼᱼ ᱟᱛᱳ ᱠᱚᱨᱮ ᱯᱨᱚᱵᱞᱮᱢ ᱦᱩᱭ ᱞᱮᱱ ᱠᱷᱟᱡ ᱟᱫᱚ ᱩᱱ ᱥᱚᱢᱚᱭ ᱠᱚ ᱞᱟᱹᱭᱟ ᱡᱮ ᱢᱟᱜ ᱢᱚᱬᱮ ᱼᱼ ᱠᱚᱨᱟᱣ ᱯᱮ ᱚᱝᱠᱟ ᱩᱱᱫᱚ ᱢᱟᱱᱮ ᱢᱟᱜ ᱢᱚᱬᱮ ᱫᱚ ᱦᱩᱸ ᱼᱼ ᱟᱨ ᱵᱟᱠᱷᱟᱡ ᱫᱚ ᱚᱱᱟ ᱞᱟᱦᱟ ᱫᱚ ᱼᱼ ᱵᱟᱝ ᱦᱩᱭᱩᱜᱼᱟ ᱢᱟᱱᱮ ᱵᱚᱸᱜᱟ ᱵᱩᱨᱩ ᱠᱚ ᱫᱟᱹᱵᱤ ᱞᱮᱠᱷᱟᱡ ᱦᱩᱭᱩᱜᱼᱟ ᱟᱨ ᱵᱟᱠᱷᱟᱡ ᱫᱚ ᱼᱼ ᱥᱩᱫᱷᱩ ᱵᱟᱦᱟ ᱜᱮ ᱯᱨᱚᱛᱤ ᱥᱮᱨᱢᱟ ᱦᱩᱭᱩ-ᱟ ᱾
ᱟᱪᱪᱷᱟ ᱟᱪᱪᱷᱟ ᱦᱮᱸᱛᱚ ᱜᱚᱝᱠᱮ ᱟᱨ ᱢᱟᱜ ᱢᱚᱬᱮ ᱫᱚ ᱼᱼ ᱚᱱᱟ ᱢᱟ ᱵᱚᱪᱷᱚᱨ ᱯᱚᱨ ᱵᱚᱪᱷᱚᱨ ᱛᱚ ᱵᱟᱝ ᱦᱳᱭᱳᱜ ᱛᱟᱵᱚᱱ ᱜᱮᱭᱟ ᱾
ᱦᱮᱸ ᱦᱮᱸ ᱾
ᱦᱩᱸ ᱼᱼ ᱛᱟᱞᱮ ᱜᱚᱝᱠᱮ ᱥᱚᱨᱦᱟᱭ ᱠᱚ ᱢᱟᱱᱟᱣ ᱦᱩᱭᱩᱜ ᱜᱮᱭᱟ ᱥᱮ ᱵᱟᱝ?
ᱦᱮᱸ ᱥᱚᱨᱦᱟᱭ ᱠᱚ ᱢᱟᱱᱟᱣ ᱦᱩᱭᱩᱜ ᱜᱮᱭᱟ ᱦᱮᱸ ᱦᱮᱸ ᱦᱟᱹᱛᱤ ᱼᱼ ᱦᱮᱸ ᱟᱞᱮ ᱥᱮᱜ ᱥᱚᱨᱦᱟᱭ ᱫᱚ ᱼᱼ ᱚ ᱢᱚᱬᱮ ᱫᱤᱱ ᱢᱟᱱᱟᱣ ᱦᱩᱭᱩᱜ ᱜᱮᱭᱟ ᱾
ᱟᱪᱪᱷᱟ ᱾
ᱦᱮᱸ ᱚᱱᱛᱮ ᱫᱚ ᱪᱮᱜ ᱞᱮᱠᱟ ᱦᱮᱸ ᱼᱼ ᱦᱮᱸ ᱼᱼ ᱥᱚᱦᱚᱨᱟᱭ ᱨᱮ ᱢᱟᱱᱮ ᱯᱮᱲᱟ ᱠᱚ ᱱᱮᱣᱛᱟ ᱦᱩᱭᱩᱜ ᱜᱮᱭᱟ ᱛᱚ?
ᱦᱮᱸ ᱜᱚᱝᱠᱮ ᱯᱮᱲᱟ ᱱᱮᱣᱛᱟ ᱦᱩᱭᱩᱜ ᱼᱼ
ᱦᱮᱸ ᱟᱨ ᱥᱚᱦᱚᱨᱟᱭ ᱨᱮ ᱡᱟᱸᱦᱟ ᱤᱭᱟᱹ ᱦᱮᱱᱟᱜ ᱛᱟᱵᱚᱱᱟ ᱠᱷᱩᱱᱴᱟᱹ ᱦᱮᱱᱟᱜ ᱛᱟᱵᱚᱱᱟ ᱩᱱ ᱥᱟᱢᱚᱭ ᱮ ᱰᱟᱺᱝᱨᱤ ᱠᱟᱰᱟ ᱠᱚ ᱠᱷᱩᱱᱴᱟᱹᱣ ᱦᱩᱭᱩᱜ ᱜᱮᱭᱟ?
ᱦᱮᱸ ᱜᱚᱝᱠᱮ ᱦᱩᱭᱩᱜ ᱜᱮᱭᱟ ᱾
ᱚᱸ
ᱟᱹᱰᱤ ᱨᱟᱹᱥᱠᱟᱹ ᱨᱚᱢᱡᱽ ᱟᱛᱮᱜ ᱜᱮ ᱦᱩᱭᱩᱜ ᱜᱮᱭᱟ ᱦᱩᱸ ᱾
ᱟᱞᱮ ᱥᱩᱦᱟᱸᱜ ᱚᱱᱟ ᱰᱟᱺᱝᱨᱤ ᱠᱟᱰᱟ ᱠᱷᱩᱱᱴᱟᱹᱣ ᱫᱚ ᱦᱟᱸᱜ ᱱᱚᱛᱮ ᱫᱚ ᱦᱟᱸᱜ ᱼᱼ ᱢᱟᱱᱮ ᱪᱟᱵᱟ ᱞᱮᱠᱟ ᱪᱟᱵᱟ ᱦᱮᱡ ᱠᱟᱱᱟ ᱵᱟᱝ ᱠᱩ ᱠᱷᱩᱱᱴᱟᱹᱣᱮᱫ ᱠᱚᱣᱟ ᱾